ᱦᱮᱞᱳ ᱾
ᱦᱮᱸᱻ, ᱦᱮᱞᱳ ᱾ ᱡᱚᱦᱟᱨ ᱜᱮ, ᱥᱟᱹᱜᱩᱱ ᱥᱮᱛᱟᱜ ᱾
ᱦᱮᱸᱻᱡᱚᱦᱟᱨ ᱜᱮ, ᱥᱟᱹᱜᱩᱱ ᱥᱮᱛᱟᱜ ᱾
ᱛᱚᱵᱮ, ᱱᱤᱛᱚᱜ ᱧᱚᱜ ᱜᱮ, ᱵᱮᱨᱮᱫᱽ ᱵᱟᱲᱟ ᱦᱩᱭ ᱠᱟᱱᱟ?
ᱵᱟᱝ ᱥᱮᱛᱟᱜ ᱧᱚᱜ ᱨᱮᱜᱮ, ᱵᱮᱨᱮᱜ ᱦᱩᱭ ᱟᱠᱟᱱᱟ ᱞᱟᱦᱟ ᱨᱮᱜᱮ ᱾
ᱟᱪᱪᱷᱟ ᱟᱪᱪᱷᱟ ᱾ ᱠᱟᱹᱢᱤ ᱠᱟᱹᱥᱱᱤ ᱠᱚ, ᱡᱟᱹᱱᱤᱡ ᱢᱮᱱᱟᱜ ᱠᱟᱜᱼᱟ? ᱟᱪᱪᱷᱟ ᱾
ᱦᱩᱸᱻ, ᱠᱟᱹᱢᱤ ᱠᱚᱫᱚ ᱦᱮᱱᱟᱜ ᱜᱮᱭᱟ ᱾
ᱟᱪᱪᱷᱟ, ᱛᱚᱵᱮ ᱥᱮ, ᱵᱟᱦᱨᱮ ᱢᱚᱛᱞᱚᱵ ᱡᱟᱦᱟᱸᱱᱟᱜ ᱠᱟᱹᱢᱤ ᱢᱮᱱᱟᱜᱼᱟ, ᱥᱮ ᱚᱲᱟᱜ ᱨᱮᱜᱮ, ᱦᱟᱸᱜ ᱚᱱᱠᱟ ᱫᱚ ᱦᱟᱸᱜ?
ᱵᱟᱝ? ᱚᱱᱞᱟᱭᱤᱱ ᱥᱮᱱᱴᱟᱨ ᱥᱮᱜ ᱦᱮᱡ ᱦᱳᱭ ᱟᱠᱟᱱᱟ, ᱚᱱᱞᱟᱭᱤᱱ ᱥᱮᱱᱴᱟᱨ ᱥᱮᱜ ᱨᱮᱜᱮ ᱠᱟᱹᱢᱤ ᱦᱮᱱᱟᱜᱼᱟ ᱾
ᱟᱪᱪᱷᱟ, ᱟᱪᱪᱷᱟ ᱾ ᱟᱨ ᱛᱚᱵᱮ, ᱫᱟᱠᱟ ᱠᱚᱦᱚᱸ ᱡᱚᱢ ᱵᱟᱲᱟ ᱦᱩᱭᱮᱱᱟ ᱥᱮᱛᱟᱜ ᱨᱮᱜᱮ, ᱤᱥᱤᱱ ᱵᱟᱲᱟ ᱦᱩᱭᱮᱱᱟ?
ᱮᱸᱦᱩ-ᱨ ᱵᱟᱝ, ᱥᱮᱛᱟᱜ ᱧᱚᱜ ᱨᱮᱜᱮ, ᱦᱮᱡ ᱦᱩᱭ ᱟᱠᱟᱱᱟ ᱾
ᱟᱪᱪᱷᱟ ᱾ ᱥᱮᱛᱟᱜ ᱧᱚᱜ, ᱢᱚᱛᱞᱚᱵ ᱥᱮᱱᱴᱟᱨ ᱨᱮ ᱦᱮᱡ ᱦᱩᱭ ᱦᱮᱡ ᱮᱱᱟ ᱾ ᱚᱱᱞᱟᱭᱤᱱ ᱥᱮᱱᱴᱟᱨ, ᱪᱷᱟᱵᱮᱭᱟᱱ ᱜᱚᱨᱡᱚᱱ ᱛᱮ?
ᱦᱩᱸᱻ ᱾
ᱟᱪᱪᱷᱟ, ᱛᱚᱵᱮ ᱚᱲᱟᱜ ᱨᱮᱫᱚ ᱦᱟᱸᱜ, ᱜᱚᱜᱚ ᱛᱟᱠᱚ ᱠᱚ, ᱥᱮ ᱚᱠᱚᱭ ᱠᱚ, ᱢᱮᱱᱟᱜ ᱠᱚ, ᱩᱱᱠᱩ ᱠᱚ, ᱫᱟᱠᱟ ᱵᱟᱲᱟᱭᱫᱟ ᱡᱟᱹᱱᱤᱡ?
ᱦᱩᱸ, ᱦᱮᱸᱻᱜᱚᱜᱚ ᱜᱮ, ᱤᱥᱤᱱᱫᱟᱭ ᱫᱟᱠᱟ ᱠᱚᱫᱚ ᱾
ᱟᱪᱪᱷᱟ, ᱟᱪᱪᱷᱟ ᱾ ᱟᱨ, ᱟᱨ, ᱛᱚᱵᱮ ᱚᱱᱛᱮ ᱫᱟᱜ, ᱮᱛ ᱠᱟᱱ ᱜᱮᱭᱟᱭ?
ᱫᱚᱢᱮ ᱥᱤᱛᱩᱝ ᱫᱟᱭ ᱾ ᱫᱟᱜ ᱠᱚᱫᱚ ᱵᱟᱝ, ᱦᱩᱭ ᱠᱟᱱ ᱜᱮᱭᱟ ᱾
ᱟᱪᱪᱷᱟᱻ᱾ ᱟᱹᱰᱤ ᱡᱟᱹᱥᱛᱤ ᱥᱤᱛᱩᱝ ᱮᱫᱟ ᱾ ᱟᱯᱮ ᱫᱚ ᱛᱚᱵᱮ, ᱚᱠᱟ ᱫᱤᱥᱚᱢ ᱟᱛᱳ ᱫᱚ?
ᱩᱸᱻ, ᱵᱟᱸᱠᱩᱲᱟ ᱰᱤᱥ
ᱟᱪᱪᱷᱟ, ᱢᱟᱱᱮ ᱵᱮᱝᱜᱚᱞ ᱱᱟᱠᱷᱟ ᱥᱮ, ᱵᱟᱝ?
ᱦᱩᱸᱻ ᱾
ᱟᱪᱪᱷᱟ ᱾ ᱟᱞᱮ ᱱᱚᱣᱟ ᱡᱷᱟᱲᱠᱷᱟᱸᱰ ᱨᱮᱱᱟᱜ, ᱤᱧ ᱢᱟᱛᱚ ᱡᱷᱟᱲᱠᱷᱚᱸᱰ ᱨᱮᱱᱟᱜ, ᱱᱚᱜᱼᱱᱚᱣᱟ ᱯᱟᱠᱩᱲ ᱡᱮᱞᱟ ᱠᱷᱚᱡ-ᱼ ᱥᱟᱱᱛᱟᱞ ᱯᱚᱨᱜᱟᱱᱟ ᱱᱟᱠᱷᱟ, ᱟᱫᱚ, ᱱᱚᱛᱮ ᱢᱟ ᱞᱟᱜᱟᱛᱟᱨ, ᱟᱭᱢᱟ ᱫᱤᱱ ᱠᱷᱚᱡ, ᱮ ᱫᱟᱜ ᱮᱫ, ᱛᱟᱦᱮᱸᱱ ᱾ ᱛᱟᱵ-ᱛᱷᱚᱲᱟ ᱛᱷᱚᱲᱟ ᱫᱟᱜ, ᱮᱫ ᱛᱟᱦᱮᱱᱟ ᱾ ᱟᱫᱚ ᱚᱱᱠᱟ ᱢᱤᱫ ᱥᱟᱯᱛᱟᱦ ᱠᱷ ᱦᱳᱭ ᱥᱮ! ᱢᱤᱫ ᱦᱟᱯᱛᱟ ᱠᱷᱚᱱ ᱢᱟ, ᱱᱚᱝᱠᱟ ᱥᱤᱛᱩᱝ ᱜᱮ, ᱵᱟᱭ ᱥᱤᱛᱩᱝ ᱟᱠᱟᱫᱟ ᱾ ᱟᱭ, ᱛᱚ ᱱᱚᱜ-ᱚᱭ ᱱᱤᱛᱚᱝ ᱠᱟᱨᱚᱱ ᱫᱚ, ᱦᱟᱸᱜ ᱾ ᱱᱚᱣᱟ ᱠᱷᱟᱹᱛᱤᱨ ᱛᱮ, ᱢᱚᱛᱞᱚᱵ ᱟᱯᱷᱚᱨ ᱦᱚᱸ ᱵᱟᱝ ᱦᱩᱭ ᱟᱠᱟᱱᱟ, ᱮᱱᱛᱮᱜ ᱾ ᱠᱷᱮᱛ ᱠᱚ, ᱟᱹᱰᱤ ᱱᱚᱝᱠᱟ ᱨᱚᱦᱚᱲ ᱵᱟᱝ ᱠᱟᱱᱟ ᱾ ᱛᱚ ᱚᱱᱟ ᱠᱷᱟᱹᱛᱤᱨ ᱛᱮ ᱟᱯᱷᱚᱨ ᱵᱟᱝ ᱦᱩᱭ ᱠᱟᱱᱟ, ᱟᱫᱚ ᱱᱚᱣᱟ ᱜᱮᱞᱮ ᱛᱟᱺᱜᱤ ᱣᱟᱠᱟᱫᱟ ᱱᱚᱣᱟ ᱠᱷᱮᱛ ᱚᱛ ᱨᱚᱦᱚᱲᱚᱜ ᱢᱟ, ᱛᱟᱭᱚᱢ ᱛᱮᱞᱮ ᱟᱯᱷᱚᱨ ᱵᱟᱲᱟᱭᱟ ᱦᱟᱸᱜ ᱟᱨ ᱛᱚᱵᱮ ᱟᱯᱮ ᱥᱮᱫ ᱨᱚᱯᱷ ᱱᱚᱣᱟ ᱟᱯᱷᱚᱨ ᱠᱚ ᱦᱩᱭ ᱵᱟᱲᱟᱭᱮᱱᱟ, ᱦᱩᱲᱩ ᱟᱯᱷᱚᱨ ᱠᱩ?
ᱟᱞᱮ ᱥᱮᱫ ᱫᱚ ᱚᱱᱟ ᱫᱚ ᱟᱯᱷᱚᱨ ᱫᱚ ᱵᱟᱠᱚ ᱠᱚᱨᱟᱣ ᱜᱮᱭᱟ ᱢᱚᱛᱞᱚᱵ ᱦᱩᱭᱩᱜ ᱠᱟᱱᱟ, ᱟᱪᱷ ᱲᱟᱢ ᱢᱮᱱ ᱦᱚᱪᱚᱭᱮᱫᱟ ᱥᱮ ᱞᱚᱥᱚᱫ ᱪᱮᱛᱟᱱ ᱨᱮ ᱦᱩᱲᱩ ᱜᱤᱰᱤ ᱥᱮ?
ᱵᱟᱝ ᱞᱚᱥᱚᱫ ᱪᱮᱛᱟᱱ ᱨᱮᱫᱚ ᱢᱚᱛᱞᱚᱵᱽ ᱞᱟᱦᱟ ᱨᱮᱜᱮ ᱢᱚᱛᱞᱚᱵᱽ ᱵᱮ ᱞᱚᱥᱚᱫ ᱨᱮ ᱠᱷᱟᱹᱞᱤ ᱥᱤ ᱠᱟᱛᱮᱫ ᱛᱟᱭᱚᱢ ᱛᱮᱠᱚ ᱤᱭᱟᱹᱭᱟᱠᱩ, ᱟᱯᱷᱚᱨᱟᱢ ᱢᱚᱛᱞᱚᱵ ᱮᱨ ᱟᱹᱠᱩᱱ ᱤᱭᱟᱹ ᱨᱮ, ᱟᱨ ᱛᱟᱭᱚᱢ ᱛᱮ ᱚᱱᱟ ᱜᱟᱹᱪᱷᱤ ᱡᱟᱱᱟᱢᱚᱜ-ᱟ ᱚᱱᱟ ᱠᱚ ᱛᱩᱫ ᱚᱱᱠᱟ ᱵᱚᱞᱮ, ᱥᱮ ᱟᱯᱮ ᱫᱚ ᱰᱟᱭᱨᱮᱠ ᱚᱱᱟ ᱞᱚᱥᱚᱫ ᱨᱮᱯᱮ ᱮᱨᱟ ᱡᱟᱹᱱᱤᱜ ᱟᱪᱷᱲᱟᱭᱟᱯᱮ?
ᱩᱸ ᱵᱟᱝ ᱾ ᱵᱟᱝ ᱚᱸᱠᱟ ᱫᱚ ᱵᱟᱝ ᱦᱩᱭ ᱠᱟᱱᱟ ᱜᱤᱲᱤ ᱦᱩᱭ ᱠᱟᱱᱟ ᱢᱤᱫᱴᱟᱝ ᱯᱚᱲᱚᱯ ᱦᱩᱭᱩᱜᱼᱟ ᱟᱞᱮ ᱥᱮᱫ ᱚᱱᱟ ᱯᱚᱨᱮ ᱜᱮ ᱜᱤᱰᱤ ᱟᱠᱟᱫᱟᱞᱮ ᱟᱞᱮ ᱫᱚ᱾ ᱪᱟᱨᱟ,
ᱟᱪᱪᱷᱟ, ᱢᱟᱱᱮ ᱚᱱᱟ ᱮᱨᱚᱜ ᱯᱚᱨᱚᱵᱽ ᱯᱟᱥᱮᱫ ᱥᱮ ᱪᱮᱫ ᱞᱮᱠᱟ?
ᱦᱮᱸ ᱩᱸ ᱮᱨᱚᱜ ᱯᱚᱨᱚᱵᱽ ᱫᱚ ᱵᱟᱸᱢ ᱨᱩᱱᱦᱤ ᱯᱚᱨᱚᱵᱽ ᱢᱤᱫᱴᱟᱝ ᱦᱩᱭᱩᱜᱼᱟ ᱟᱞᱮ ᱥᱮᱫ ᱚᱱᱟ ᱯᱚᱨᱮ ᱜᱮᱠᱚ ᱜᱤᱰᱤᱭᱟ ᱡᱷᱚᱛᱚ ᱦᱚᱲ᱾
ᱟᱪᱪᱷᱟ, ᱪᱷᱟ ᱨᱩᱦᱩᱱᱤ ᱯᱚᱨᱚᱵᱽ ᱫᱚ ᱚᱱᱟ ᱠᱟᱹᱴᱤᱡ ᱮᱢ ᱞᱟᱹᱭ ᱫᱟᱲᱮᱭᱟᱹᱧᱟᱹ ᱪᱮᱫ ᱠᱟᱱᱟ ᱦᱟᱸᱜ? ᱪᱮᱫ ᱞᱮᱠᱟ ᱯᱮ ᱯᱚᱨᱚᱵᱽ ᱚᱜ-ᱟ?
ᱚᱸᱠᱟ ᱫᱚ ᱵᱟᱞᱮ ᱯᱚᱨᱚᱯᱚᱜ ᱜᱮᱭᱟ ᱠᱟᱹᱴᱤᱜ ᱜᱤ,
ᱪᱷᱟ ᱢᱚᱛᱚᱵ ᱪᱮᱫ ᱠᱚ ᱚᱱᱟ ᱨᱮᱱᱟᱜ ᱱᱤᱭᱚᱢ ᱢᱮᱱᱟᱜ-ᱟ ᱯᱟᱹᱦᱤᱞ ᱫᱤᱱ ᱛᱤᱱᱟᱹᱜ ᱫᱤᱱ ᱨᱮᱱᱟᱜ ᱠᱟᱱᱟ ᱯᱟᱹᱦᱤᱞ ᱫᱤᱱ ᱪᱮᱫ? ᱠᱩ ᱪᱮᱠᱟ ᱦᱩᱭᱩᱜ-ᱟ ᱚᱸᱠᱟ ᱵᱚᱞᱮ?
ᱦᱮᱸ ᱱᱤᱭᱚᱢ ᱠᱚᱫᱚ ᱦᱮᱱᱟᱜ ᱜᱮᱭᱟ,
ᱟᱪᱪᱷᱟ,
ᱚᱱᱟ ᱠᱚᱨᱮᱜ ᱜᱮ ᱯᱮᱲᱟ ᱯᱟᱹᱲᱦᱟᱸ ᱠᱚᱞᱦᱮ ᱱᱮᱣᱛᱟ ᱠᱚᱣᱟ ᱞᱟᱦᱟ ᱫᱤᱱ ᱦᱤᱞᱳᱜ ᱢᱟᱴᱷ ᱠᱷᱚᱱ ᱦᱟᱥᱟ ᱞᱮ ᱟᱹᱜᱩᱭᱟ ᱛᱟᱯᱚᱨᱮ ᱜᱚᱴᱟ ᱚᱲᱟᱜ ᱨᱮ ᱜᱩᱱᱰᱤᱭᱟ ᱢᱟᱱᱮ ᱩᱸᱻ ᱩᱸ ᱠᱩᱲᱤ ᱜᱤᱫᱽᱨᱟᱹ ᱦᱚᱲ ᱢᱟ ᱛᱟᱠᱚ ᱩᱸ ᱦᱚᱸ ᱡᱟᱦᱟᱸᱭ ᱜᱮ ᱠᱚᱨᱟᱣ ᱞᱮᱠᱷᱟᱱ ᱜᱮ ᱚᱱᱟ ᱫᱚ, ᱩᱸ ᱟᱨᱟᱜ ᱟᱞᱛᱟ ᱯᱟᱹᱭ ᱥᱟᱹᱨᱤ ᱵᱟᱸᱫᱮ ᱠᱟᱛᱮ ᱢᱟᱴᱷ ᱠᱷᱚᱱ ᱦᱟᱥᱟ ᱞᱮ ᱟᱹᱜᱩ ᱠᱮᱫᱟ, ᱛᱟᱯᱚᱨᱮ ᱜᱚᱴᱟ ᱚᱲᱟᱜ ᱚᱱᱟ ᱜᱩᱞᱟᱣ ᱜᱮ ᱛᱟᱞᱮ ᱛᱟᱯᱚᱨᱮ ᱵᱟᱹᱴᱤ ᱫᱮᱲᱮ ᱜᱩᱞᱟᱣ ᱠᱟᱛᱮ ᱜᱚᱴᱟ ᱚᱲᱟᱜ ᱞᱮ ᱱᱮ ᱪᱷᱚᱸᱪᱟᱜ ᱢᱟᱱᱮ ᱦᱟᱞᱠᱟ ᱦᱟᱞᱠᱟᱫ ᱡᱮᱢᱚᱱ ᱫᱟᱜ ᱮ ᱛᱮ ᱤᱭᱟᱹ ᱞᱮᱠᱟ ᱵᱩᱞᱟᱹᱣ ᱤᱫᱤ ᱞᱮᱠᱟ ᱜᱚᱴᱟ,
ᱟᱪᱪᱷᱟ ᱟᱪᱪᱷᱟ, ᱟᱨ ᱚᱱᱟ ᱛᱟᱭᱱᱚᱢ? ᱟᱸ ᱵᱚᱸᱜᱟ ᱵᱩᱨᱩ ᱠᱚ ᱪᱮᱜ ᱠᱚ ᱦᱩᱭᱩᱜᱼᱟ ᱟᱯᱮᱥᱮᱡ ᱥᱮ ᱵᱟᱝ?
ᱟᱫᱚ ᱵᱟᱵᱟᱯ ᱜᱮ ᱯᱩᱡᱟᱹ ᱵᱟᱲᱟᱭᱟᱭ,
ᱟᱪᱪᱷᱟ᱾
ᱩᱸᱦ ᱚᱝᱠᱟ,
ᱟᱨ ᱛᱚᱵᱮ ᱯᱚᱨᱚᱵᱽ ᱠᱚ ᱮᱴᱟᱜ ᱯᱚᱨᱚᱵᱽ ᱡᱟᱭᱥᱮ ᱥᱚᱦᱨᱟᱭ, ᱠᱚᱫᱚ ᱟᱯᱮ ᱫᱚ ᱚᱱᱛᱮ ᱫᱚ ᱟᱪᱪᱷᱟ, ᱟᱨ ᱚᱠᱟ ᱪᱟᱸᱫᱚ ᱨᱮ ᱯᱟᱥᱮᱜ ᱦᱩᱭᱩᱜ-ᱟ?
ᱦᱩᱭ ᱮᱱᱟ ᱦᱚᱸᱜ-ᱚᱭ ᱛᱤᱱᱟᱹᱜ ᱛᱟᱹᱨᱤᱠᱷ ᱨᱮ ᱦᱚᱸᱜ-ᱚᱭ ᱞᱟᱦᱟ ᱥᱤᱻᱛᱟ ᱨᱮᱜᱮ ᱦᱩᱭᱮᱱᱟ᱾
ᱥᱚᱦᱨᱟᱭ ᱯᱚᱨᱚᱵᱽ ᱥᱮ ᱪᱮᱫ ᱯᱚᱨᱚᱵᱽ?
ᱱᱮᱛᱳᱜ ᱫᱚᱠᱚ ᱥᱚᱨᱦᱟᱭᱚᱜ ᱜᱮᱭᱟ ᱥᱮ?
ᱵᱟᱝ ᱢᱮᱱᱫᱟᱞᱤᱧ ᱵᱚᱞᱮ ᱚᱸᱛᱮᱱᱟᱜ ᱚᱱᱛᱮ ᱟᱯᱮ ᱥᱮᱫ ᱥᱚᱦᱨᱟᱭ ᱯᱚᱨᱚᱵᱽ ᱫᱚ ᱚᱠᱟ ᱪᱟᱸᱫᱳ ᱨᱮ ᱦᱩᱭᱩᱜᱼᱟ? ᱡᱮᱭᱥᱮ ᱟᱞᱮᱥᱮᱜ ᱱᱚᱣᱟ ᱥᱟᱱᱛᱟᱞ ᱯᱟᱨᱜᱟᱱᱟ ᱱᱟᱠᱷᱟ ᱫᱚ ᱱᱚᱣᱟ ᱯᱩᱥ ᱨᱮᱞᱮ ᱥᱚᱦᱨᱟᱭᱚᱜᱼᱟ, ᱢᱟᱱᱮ ᱡᱟᱱᱣᱟᱹᱨᱤ ᱨᱮ, ᱛᱚ ᱟᱯ-
ᱵᱟᱝ ᱵᱟᱝ ᱟᱞᱮ ᱥᱮᱫ ᱫᱚ ᱱᱚᱝᱠᱟ ᱫᱚ ᱵᱟᱝ ᱦᱩᱭᱩᱜᱼᱟ᱾
ᱟᱪᱪᱷᱟ ᱟᱪᱪᱷᱟ ᱢᱟᱱᱮ ᱚᱱᱟ ᱠᱟᱨᱛᱤᱠ᱾ ᱠᱟᱨᱛᱤᱠ ᱚᱱᱟ ᱥᱚᱨᱦᱟᱭ ᱵᱚᱸᱜᱟ ᱥᱮᱫ ᱨᱮᱜ ᱥᱮ ᱵᱟᱝ᱾
ᱦᱩᱸ
ᱟᱪᱪᱷᱟ ᱟᱪᱷᱟ ᱛᱚ ᱢᱚᱬᱮ ᱫᱤᱱ ᱨᱮᱱᱟᱜ ᱜᱮ ᱥᱮ ᱠᱚᱢ?
ᱢᱟᱜ ᱢᱚᱲᱮ ᱵᱚᱲᱚᱱ ᱦᱚᱞᱟ ᱢᱟᱫᱷᱮᱨ ᱦᱩᱭᱮᱱ ᱛᱟᱞᱮᱭᱟ᱾
ᱟᱪᱪᱷᱟ ᱟᱪᱪᱷᱟ ᱵᱟᱝ ᱢᱮᱱᱫᱟᱞᱤᱧ ᱱᱚᱣᱟ ᱥᱚᱦᱚᱨᱟᱭ ᱯᱚᱨᱚᱵᱽ ᱨᱮ, ᱢᱚᱬᱮ ᱫᱤᱱ ᱨᱮᱱᱟᱜ ᱥᱚᱦᱚᱨᱟᱭ ᱜᱮ ᱥᱮ ᱯᱮ ᱫᱤᱱ ᱨᱮᱱᱟᱜ ᱮᱱᱛᱮᱧ ᱟᱸᱡᱚᱢ ᱵᱟᱲᱟ ᱠᱟᱫᱟ ᱚᱠᱟ ᱚᱠᱟ ᱥᱮᱫ ᱫᱚ, ᱯᱮ ᱫᱤᱱ ᱨᱮᱱᱟᱜ ᱥᱚᱦᱨᱟᱭ ᱦᱩᱭᱩᱜᱼᱟ᱾
ᱮ ᱵᱟᱝ᱾ ᱵᱟᱝ ᱤᱧ ᱵᱟᱲᱟᱭ ᱜᱮᱭᱟ ᱥᱚᱨᱦᱟᱭ ᱫᱚ ᱟᱛᱩ ᱨᱮᱫᱚ ᱵᱟᱝ ᱦᱩᱭᱩᱜ ᱜᱮᱭᱟ ᱥᱮ ᱪᱷᱳᱴᱳ ᱠᱚᱨᱮ ᱦᱩᱭᱩᱜᱼᱟ᱾ ᱟᱫᱚ ᱠᱟᱹᱴᱤᱡ ᱠᱚᱨᱮ ᱦᱩᱭᱩᱜᱼᱟ, ᱟᱞᱮᱭᱟᱜ ᱡᱟᱦᱮᱨ ᱫᱚ ᱟᱞᱟᱫᱟ ᱨᱚᱠᱚᱢ ᱦᱮᱱᱟᱜᱼᱟ᱾ ᱦᱚᱲ ᱢᱮᱥᱟ ᱫᱤᱠᱩ ᱦᱮᱱᱟᱜ ᱞᱮᱭᱟ ᱛᱟᱦᱞᱮ ᱟᱫᱚ ᱠᱩᱲᱤ ᱜᱤᱫᱽᱨᱟᱹ ᱠᱚᱫᱚ, ᱚᱱᱟ ᱵᱟᱠᱚ ᱪᱟᱞᱟᱜ ᱜᱮᱭᱟ ᱡᱟᱦᱮᱨ ᱛᱷᱟᱱ ᱫᱚ᱾
ᱟᱪᱪᱷᱟ ᱟᱪᱪᱷᱟ ᱦᱮᱸ ᱦᱮᱸ ᱚᱱᱠᱟᱧ ᱟᱸᱡᱚᱢ ᱵᱟᱲᱟ ᱟᱠᱟᱫᱟ ᱢᱚᱛᱞᱚᱵ ᱡᱟᱦᱮᱨ ᱛᱷᱟᱱ ᱫᱚ, ᱠᱩᱲᱤ ᱜᱤᱫᱽᱨᱟᱹ ᱵᱟᱠᱚ ᱪᱟᱞᱟᱜᱼᱟ᱾ ᱟᱫᱚ ᱮᱱᱦᱚᱸ ᱟᱫᱚᱢ ᱡᱟᱭᱜᱟ ᱨᱮᱫᱚᱧ ᱧᱮᱞ ᱵᱟᱲᱟ ᱟᱠᱟᱜ ᱠᱚ ᱪᱟᱞᱟᱜ ᱜᱮᱭᱟ ᱠᱚ ᱟᱫᱚ᱾ ᱱᱚᱣᱟ ᱫᱚ ᱪᱮᱧᱡᱽ ᱞᱟᱹᱠᱛᱤ ᱠᱟᱱᱟ ᱮᱱᱛᱮᱫ᱾ ᱱᱮᱛᱟᱨ ᱫᱚ ᱡᱚᱛᱚ ᱥᱚᱢᱟᱱ ᱠᱮ ᱥᱟᱛ
ᱦᱩᱸ
ᱦᱩᱭᱩᱜ ᱞᱟᱹᱠᱛᱤ ᱠᱟᱱᱟ᱾
ᱵᱟᱝᱠᱷᱟᱱ ᱪᱮᱫ ᱪᱮᱦᱨᱟ ᱵᱟᱦᱟ ᱟᱛᱟᱝ ᱠᱚᱢ ᱪᱟᱞᱟᱜᱼᱟ ᱠᱩᱲᱤ ᱜᱤᱫᱽᱨᱟᱹ ᱥᱟᱹᱛ ᱥᱟᱯᱲᱟᱣ ᱠᱟᱛᱮᱫ ᱡᱷᱚᱛᱚ ᱦᱚᱲ᱾ ᱟᱞᱮ ᱫᱚ ᱚᱱᱟᱜᱮ ᱵᱮᱥᱟ᱾
ᱦᱩᱸ ᱦᱩᱸ ᱟᱨ ᱵᱟᱦᱟ ᱡᱚᱠᱷᱚᱡ ᱯᱮ ᱪᱟᱞᱟᱜ ᱜᱮ ᱡᱟᱹᱱᱤᱡ ᱥᱮ, ᱵᱟᱦᱟ ᱡᱚᱠᱷᱚᱡ ᱵᱟᱯᱮ ᱪᱟᱞᱟᱜᱼᱟ ᱤᱭᱟᱹ ᱡᱟᱦᱮᱨ ᱛᱷᱟᱱ ᱠᱚᱨᱮ ᱫᱚ?
ᱵᱟᱦᱟ ᱡᱚᱠᱷᱚᱱ ᱦᱚᱸ ᱵᱟᱠᱚ ᱵᱟᱞᱮ ᱪᱟᱞᱟᱜ ᱜᱮᱭᱟ ᱟᱫᱚ᱾ ᱟᱞᱮ ᱚᱲᱟᱜ ᱫᱚ ᱵᱟᱨᱭᱟ ᱜᱟ ᱵᱟᱨᱭᱟ ᱦᱮᱱᱟᱜ ᱛᱟᱞᱮᱭᱟ ᱱᱚᱰᱮ᱾ ᱟᱞᱮ ᱞᱮ ᱛᱟᱦᱮᱱᱟ ᱱᱚᱸᱰᱮ ᱡᱮᱴᱩ ᱛᱟᱠᱚ ᱠᱚ ᱛᱟᱦᱮᱱᱟ ᱦᱟᱸᱰᱮ ᱟᱞᱟᱜ ᱟᱞᱟᱜᱽ ᱠᱚ᱾ ᱛᱟᱦᱮᱱᱟ ᱛᱟᱦᱚᱞᱮ ᱦᱟᱸᱰᱮ ᱪᱟᱞᱟᱣ ᱦᱩᱭ ᱞᱮᱱᱟ ᱤᱭᱟᱹ ᱨᱮᱫᱚ᱾
ᱛᱚᱵᱽ ᱡᱮᱴᱷᱩ ᱛᱟᱠᱚ ᱴᱷᱮᱡ ᱪᱚ᱾
ᱦᱩᱸ ᱟᱫᱚ ᱚᱸᱰᱮ ᱜᱮ ᱪᱟᱞᱟᱣ ᱦᱩᱭᱩᱜᱼᱟ᱾
ᱟᱪᱪᱷᱟ ᱟᱨ ᱱᱚᱣᱟ ᱢᱟᱜ ᱢᱚᱬᱮ ᱫᱚ ᱯᱨᱚᱛᱮᱠ ᱵᱚᱪᱷᱚᱨ ᱯᱮ ᱥᱮ ᱯᱨᱚᱛᱮᱠ ᱥᱮᱨᱢᱟ ᱯᱮ᱾ ᱯᱚᱨᱚᱵᱟ ᱥᱮ
ᱵᱟ ᱛᱤᱱ ᱯᱮ ᱵᱚᱪᱷᱚᱨ ᱯᱚᱨ ᱯᱚᱨ ᱠᱟᱛᱮ ᱱᱤᱭᱟᱹ ᱵᱟᱨ ᱯᱨᱚᱛᱷᱚᱢ᱾ ᱦᱩᱭᱱᱟ ᱛᱟᱯᱚᱨᱮ ᱟᱵᱟᱨ ᱩᱸ ᱯᱮ ᱵᱚᱪᱷᱚᱨ ᱯᱚᱨᱮ ᱠᱟᱛᱮᱜ᱾
ᱟᱪᱪᱷᱟ ᱟᱪᱪᱷᱟ ᱦᱮᱸ ᱦᱮᱸ ᱚᱱᱠᱟᱧ ᱟᱸᱡᱚᱢ ᱵᱟᱲᱟ ᱟᱠᱟᱫ ᱜᱮᱭᱟ ᱮᱱᱛᱮ, ᱢᱚᱬ ᱢᱟᱜ ᱢᱚᱬᱮ ᱫᱚ ᱯᱨᱚᱛᱮᱠ᱾ ᱵᱚᱪᱷᱚᱨ ᱫᱚ ᱵᱟᱝ ᱦᱩᱭᱩᱜᱼᱟ, ᱟᱫᱚᱢ ᱡᱟᱭᱜᱟ ᱨᱮᱫᱚ ᱢᱚᱬᱮ ᱵᱚᱪᱷᱚᱨ, ᱟᱫᱚᱢ ᱡᱟᱭᱜᱟ ᱨᱮ ᱫᱚ ᱯᱮ ᱵᱚᱪᱷᱚᱨ᱾ ᱚᱱᱠᱟ ᱟᱨ ᱱᱮᱛᱟᱨ ᱫᱚ ᱟᱫᱚᱢ ᱟᱫᱚᱢ ᱡᱟᱭᱜᱟ ᱨᱮ ᱱᱚᱝᱠᱟ ᱦᱚᱧ ᱡᱚᱢ ᱟᱠᱟᱫᱟ, ᱵᱚᱞᱮ ᱯᱨᱚᱛᱮᱠ ᱵᱚᱪᱷᱚᱨ ᱦᱚᱸ ᱦᱩᱭᱩᱜ ᱠᱟᱱ ᱜᱮᱭᱟ᱾
ᱦᱮᱸ
ᱦᱩᱸ
ᱟᱯᱮᱥᱮᱫ ᱫᱚ ᱪᱮᱫ ᱠᱟ ᱦᱩᱭᱩᱜᱼᱟ ᱛᱟᱦᱚᱞᱮ?
ᱟᱞᱮ ᱥᱮᱫ ᱫᱚ ᱢᱟᱜᱢᱚᱬᱮ ᱦᱮᱸ ᱦᱩᱭᱩᱜ ᱜᱮᱭᱟ᱾
ᱦᱩᱸ᱾
ᱟᱨ ᱮᱥᱮ ᱧᱤᱛᱚᱜ ᱢᱟ ᱤᱧᱢᱟ ᱱᱚᱛᱮ ᱚᱲᱟᱜ ᱨᱮᱢᱟ ᱵᱟᱹᱱᱩᱧ, ᱢᱚᱛᱞᱚᱵ ᱚᱠᱟ ᱡᱟᱭᱜᱟ ᱚᱲᱟᱜ ᱟᱹᱛᱩ ᱚᱲᱟᱜ ᱨᱮᱢᱟ ᱵᱟᱹᱱᱩᱧ, ᱟᱫᱚ ᱵᱟᱦᱨᱮ ᱨᱮ ᱤᱧᱦᱚᱸ ᱢᱤᱱᱟᱹᱧᱟ ᱱᱚᱝᱠᱟ ᱨᱮᱱᱴ ᱞᱮᱠᱟᱧ ᱛᱟᱦᱮᱸᱱ ᱠᱟᱱᱟ᱾ ᱟᱫᱚ ᱚᱱᱟ ᱠᱷᱟᱹᱛᱤᱨ ᱛᱮ ᱯᱚᱨᱚᱵᱽ ᱫᱚ ᱦᱩᱭ ᱵᱟᱲᱟᱜ ᱠᱟᱱᱟ ᱦᱟᱸᱜ ᱚᱲᱟᱜ ᱨᱮᱜᱮ᱾
ᱦᱩᱸ᱾
ᱛᱚ ᱱᱤᱛᱚᱜ ᱮᱨᱚᱜ ᱵᱚᱸᱜᱟ ᱠᱚ ᱦᱩᱭ ᱵᱟᱲᱟᱣ ᱠᱟᱱᱟ, ᱮᱨᱚᱜ ᱵᱟᱫ ᱜᱮ ᱦᱟᱸᱜ ᱱᱚᱣᱟ ᱟᱯᱷᱚᱨ ᱠᱚ ᱮᱦᱚᱵᱚᱜ-ᱟ ᱦᱟᱸᱜ᱾
ᱦᱩᱸ᱾
ᱟᱨ ᱛᱚᱵᱮ ᱦᱩᱲᱩ ᱨᱚᱦᱚᱭ ᱠᱚᱫᱚ ᱚᱱᱛᱮ ᱫᱚ ᱵᱟᱨ ᱫᱷᱚᱢ ᱯᱮ ᱦᱩᱲᱩ ᱠᱚᱯᱮ ᱨᱚᱦᱚᱭᱟ ᱥᱮ ᱢᱤᱫ ᱫᱷᱟᱣ ᱜᱮ?
ᱩᱸᱻ ᱨᱚᱦᱚᱭ ᱫᱚ ᱨᱚᱦᱚᱭ ᱫᱚ ᱡᱷᱚᱛᱚ ᱦᱚᱲᱜᱮ ᱵᱟᱨ ᱫᱷᱟᱣ ᱜᱮᱠᱚ ᱨᱚᱦᱚᱭᱟ, ᱟᱨ ᱡᱟᱭᱜᱟ ᱠᱚ ᱩᱱᱟᱹᱜ ᱵᱟᱹᱱᱩᱜᱼᱟ ᱚᱱᱠᱟᱱ ᱡᱟᱭᱜᱟ ᱡᱟᱦᱟᱸ ᱥᱩᱫ ᱡᱟᱭᱜᱟ ᱫᱟᱜ ᱠᱚ ᱛᱩᱸᱵᱟ ᱛᱟᱦᱮᱸᱱᱟ᱾
ᱦᱩᱸ ᱦᱩᱸ᱾
ᱟᱨ ᱢᱤᱫ ᱫᱷᱟᱣ ᱜᱮ ᱨᱚᱦᱚᱭ ᱦᱩᱭᱩᱜᱼᱟ᱾
ᱟᱪᱪᱷᱟ ᱢᱟᱱᱮ ᱟᱞᱮ ᱥᱮᱫ ᱞᱮᱠᱟ ᱟᱞᱮ ᱥᱮᱫ ᱦᱩᱸ᱾ ᱟᱞᱮ ᱥᱮᱫ ᱱᱚᱣᱟ ᱱᱮᱛᱟᱨ ᱫᱤᱱ ᱜᱤ ᱱᱚᱣᱟ ᱡᱟᱹᱯᱩᱫ ᱯᱟᱫ ᱱᱤᱭᱟᱹ ᱫᱷᱟᱣ ᱜᱮ ᱠᱩ ᱤᱭᱟᱹᱭᱟ ᱟᱥᱟᱲ ᱨᱮᱜᱮ ᱠᱚ ᱨᱚᱦᱚᱭᱟ ᱟᱥᱟᱲ ᱛᱟᱭᱱᱚᱢ ᱵᱚᱞᱮ ᱟᱨ ᱦᱟᱱᱛᱮ ᱚᱱᱟ ᱨᱮᱭᱟᱲ ᱡᱩᱠᱷᱟᱡ ᱩᱱ ᱡᱩᱠᱷᱟᱡ ᱫᱚ ᱵᱟᱠᱚ ᱨᱚᱦᱚᱭᱟ ᱮᱱ ᱛᱮ ᱟᱞᱮ ᱦᱚᱸ ᱥᱤᱨᱢᱟ ᱫᱟᱜ ᱵᱷᱚᱨᱥᱟ ᱨᱮᱜᱤ ᱢᱤᱱᱟᱜ ᱞᱮᱭᱟ᱾ ᱟᱨ ᱫᱟᱠ ᱵᱟᱭ ᱫᱟᱜ ᱠᱷᱟᱡ ᱫᱚ ᱪᱮᱫ ᱦᱚᱸ ᱵᱟᱢ ᱪᱤᱠᱟ ᱫᱟᱲᱮᱭᱟᱜᱼᱟ᱾
ᱟᱞᱮ ᱥᱮᱫ ᱦᱚᱸ ᱥᱮᱨᱢᱟ ᱵᱩᱨᱥᱟ ᱜᱮ᱾ ᱟᱨ ᱥᱮᱨᱚᱠᱚᱢ ᱴᱮᱯ ᱠᱚᱦᱚᱸ ᱡᱮᱢᱚᱱ ᱜᱩᱴᱟ ᱜᱮ ᱥᱟᱺᱜᱤᱧ ᱡᱟᱭᱜᱟ ᱠᱚᱨᱮᱫ ᱫᱚ ᱧᱮᱞ ᱢᱮ ᱥᱮᱞᱚ ᱠᱩ ᱵᱟᱹᱭᱥᱟᱹᱣ ᱠᱟᱫ ᱠᱚᱣᱟ ᱢᱟᱴᱷ ᱥᱮᱫ, ᱟᱞᱮ ᱥᱮᱫ ᱫᱚ ᱵᱟᱝ᱾
ᱦᱮᱸ ᱦᱮᱸ ᱱᱚᱛᱮ ᱱᱚᱣᱟ ᱵᱮᱝᱜᱚᱞ ᱱᱚᱣᱟ ᱵᱤᱨᱵᱷᱩᱢ ᱵᱮᱝᱜᱚᱞ ᱱᱟ ᱠᱷᱟᱱ ᱟᱞᱮ ᱫᱚ ᱥᱩᱨ ᱜᱮᱭᱟ ᱱᱚᱣᱟ ᱯᱟᱠᱩᱲ ᱡᱮᱞᱟ ᱠᱷᱚᱡ ᱟᱫᱚ ᱱᱚᱛᱮ ᱫᱚ ᱯᱩᱨᱟᱹ ᱯᱞᱮᱱ ᱮᱨᱤᱭᱟ ᱠᱟᱱᱟ ᱟᱨ ᱱᱚᱝᱠᱟ ᱵᱟᱨ ᱫᱷᱟᱣ ᱜᱮ ᱢᱚᱡᱽ ᱛᱮᱠᱚ ᱤᱭᱟᱹᱭᱟ ᱟᱨ ᱱᱚᱝᱠᱟ ᱥᱮᱞᱚ ᱠᱚ ᱢᱮᱱᱟᱜᱼᱟ, ᱟᱨ ᱫᱟᱜ ᱨᱮᱱᱟᱜ ᱩᱱᱟᱹᱜ ᱚᱥᱩᱵᱤᱫᱷᱟ ᱵᱟᱹᱱᱩᱜᱼᱟ ᱚᱱᱟ ᱠᱷᱟᱹᱛᱤᱨ ᱛᱮ ᱟᱹᱰᱤ ᱢᱚᱡᱽ ᱚᱱᱛᱮ ᱦᱩᱭᱩᱜᱼᱟ᱾ ᱟᱨ ᱚᱱᱟ ᱤᱭᱟᱹᱛᱮ ᱱᱚᱛᱮᱱ ᱠᱩ ᱦᱚᱲ ᱱᱚᱣᱟ ᱨᱮᱭᱟᱲ ᱡᱩᱠᱷᱟᱡ ᱚᱱᱮ ᱚᱠᱟ ᱫᱚ ᱦᱩᱲᱩ ᱨᱚᱦᱚᱭ ᱦᱩᱭᱩᱜ ᱩᱱ ᱡᱩᱠᱷᱟᱡ ᱠᱩ ᱪᱟᱞᱟᱜᱼᱟ᱾ ᱛᱮᱱ ᱠᱩ ᱠᱟᱹᱢᱤ ᱞᱟᱹᱜᱤᱫ ᱡᱮᱭᱥᱮ ᱵᱚᱨᱫᱚᱢᱟᱱ ᱚᱱ ᱮᱢᱟᱱ ᱠᱩ
ᱦᱩᱸ᱾
ᱛᱚ ᱟᱯᱮ ᱥᱮᱫ ᱨᱮᱱ ᱱᱩᱝᱠᱟ ᱠᱩ ᱦᱮᱡ ᱪᱟᱞᱟᱣ ᱜᱮᱭᱟ ᱥᱮ ᱱᱚᱝᱠᱟ ᱵᱚᱨᱫᱚᱢᱟᱱ ᱠᱟᱹᱢᱤ ᱠᱚ ᱱᱟᱜ, ᱱᱟᱢᱟᱞ ᱠᱟᱢᱤ ᱞᱮᱠᱟᱱ? ᱟᱪᱪᱷᱟ ᱟᱪᱪᱷᱟ᱾
ᱟᱻ ᱵᱟᱹᱵᱩ ᱛᱟᱠᱚ ᱦᱚᱸᱠᱚ ᱪᱟᱞᱟᱜ ᱜᱮᱭᱟ ᱠᱟᱹᱢᱤ ᱠᱚ ᱥᱟᱺᱜᱤᱧ ᱥᱟᱺᱜᱤᱧ᱾
ᱦᱩᱸ ᱦᱩᱸ ᱚ ᱢᱟᱱᱮ ᱠᱮᱨᱟᱞ ᱛᱟᱢᱤᱞᱱᱟᱰᱩ ᱮᱢᱟᱱ ᱥᱮ ᱵᱟᱝ?
ᱦᱮᱸ᱾
ᱟᱪᱪᱷᱟ᱾ ᱦᱮᱸ ᱧᱮᱛᱟᱨ ᱫᱚ ᱵᱟᱨᱯᱮ ᱵᱚᱪᱷᱚᱨ ᱠᱷᱚᱭᱟᱜ ᱟᱹᱰᱤ ᱡᱟᱹᱥᱛᱤ ᱠᱩ ᱪᱟᱞᱟᱜ ᱠᱟᱱᱟ ᱦᱟᱸᱜ ᱵᱟᱦᱨᱮ ᱠᱟᱹᱢᱤ, ᱵᱟᱰᱟᱭ ᱠᱷᱟᱡ ᱟᱹᱰᱤ ᱞᱟᱦᱟ ᱛᱮᱫᱚ ᱤᱱᱟᱹᱜ ᱠᱮᱨᱟᱞ ᱮᱢᱟᱱ ᱠᱩ ᱵᱟᱠᱩ ᱪᱟᱞᱟᱜ ᱠᱟᱱ ᱛᱟᱦᱮᱸᱱᱟ, ᱡᱟᱣ ᱠᱚ ᱪᱟᱞᱟᱜᱼᱟ ᱱᱚᱣᱟ ᱵᱚᱨᱫᱚᱢᱟᱱ ᱥᱮ ᱱᱚᱛᱮᱱ ᱥᱩᱨ ᱥᱟᱸᱜᱤᱧ ᱥᱟᱸᱜᱤᱧ ᱜᱮ, ᱟᱫᱚ
ᱟᱯᱮ ᱥᱮᱫ ᱜᱮ ᱤᱭᱟᱹ ᱵᱟᱹᱵᱩ ᱛᱟᱹᱠᱤᱱ ᱵᱟᱨᱭᱟ ᱠᱤᱱ ᱪᱟᱞᱟᱣ ᱞᱮᱱᱟ ᱠᱟᱹᱢᱤ᱾
ᱱᱚᱛᱮ ᱟᱞᱮ ᱱᱟᱠᱷᱟ ᱫᱚ ᱚᱠᱟ ᱡᱮᱞᱟ ᱥᱮ ᱚᱠᱟ ᱥᱮᱫ ᱦᱟᱸᱜ?
ᱩᱲᱤᱥᱥᱟ
ᱩᱲᱤᱥᱥᱟ
ᱦᱮᱸ
ᱟᱪᱪᱷᱟ ᱟᱹᱞᱤᱧ ᱫᱚ ᱱᱚᱣᱟ ᱩᱲᱤᱥᱥᱟ ᱱᱟᱠᱷᱟ ᱫᱚ ᱵᱟᱝ ᱦᱟᱸᱜ᱾ ᱤᱧᱫᱚ ᱱᱚᱣᱟ ᱯᱟᱹᱠᱩᱲ ᱡᱮᱞᱟ ᱱᱚᱣᱟ ᱡᱷᱟᱲᱠᱷᱚᱸᱰ ᱨᱮᱭᱟᱜ ᱨᱮᱭᱟᱜ ᱥᱟᱱᱛᱟᱞ ᱯᱟᱨᱜᱟᱱᱟ ᱵᱮᱱ ᱟᱸᱡᱚᱢ ᱵᱟᱲᱟᱣ ᱠᱟᱫ ᱠᱷᱟᱡ᱾
ᱦᱮᱸ
ᱦᱮᱸ ᱛᱚ ᱵᱮᱥ ᱩᱲᱤᱥᱥᱟ ᱫᱚ ᱟᱞᱮ ᱥᱮᱫ ᱠᱷᱚᱱ ᱫᱚ ᱥᱟᱹᱜᱤᱧ ᱧᱚᱜ ᱜᱮᱭᱟ ᱦᱟᱸᱜ᱾
ᱚ
ᱟᱞᱮ ᱫᱚ ᱱᱚᱣᱟ ᱪᱮᱫ ᱮᱢ ᱢᱮᱱᱟ ᱯᱩᱨᱩᱵ ᱱᱟᱠᱷᱟ ᱡᱷᱟᱲᱠᱷᱟᱸᱰ ᱨᱮᱭᱟᱜ ᱯᱩᱨᱩᱵ ᱱᱟᱠᱷᱟ ᱨᱮᱱ ᱠᱟᱱᱟᱞᱮ᱾
ᱚ
ᱟᱫᱚ ᱠᱟᱹᱢᱤ ᱫᱚ ᱮᱥᱮ ᱫᱚ ᱪᱮᱫ ᱠᱚ ᱠᱟᱹᱢᱤ ᱫᱚᱠᱚ ᱪᱟᱞᱟᱜ-ᱟ ᱱᱚᱣᱟ ᱵᱟᱹᱵᱩ ᱛᱟᱠᱚ ᱠᱚ ᱪᱟᱞᱟᱣ ᱵᱟᱲᱟᱜ ᱪᱮᱜ ᱠᱚ ᱠᱟᱹᱢᱤ ᱵᱟᱲᱟᱭᱟ? ᱦᱩᱲᱩ ᱨᱚᱦᱚᱭ ᱠᱚᱜᱮ ᱥᱮ ᱵᱟᱦᱨᱮ ᱮᱴᱟᱜ ᱤᱭᱟᱹ ᱚᱱᱟ ᱯᱷᱮᱠᱴᱨᱤ ᱠᱟᱹᱢᱤ ᱥᱮ?
ᱵᱳᱨᱤᱝ ᱠᱟᱹᱢᱤ ᱵᱟᱹᱵᱩ ᱛᱟᱹᱠᱤᱱ ᱫᱚ ᱚᱱᱛᱮ ᱡᱟᱦᱟᱸᱭ ᱠᱤᱱ ᱪᱟᱞᱟᱣ ᱞᱮᱱᱟ ᱵᱟᱨᱭᱟ ᱩᱱᱠᱤᱱ ᱫᱚ ᱵᱳᱨᱤᱝ ᱠᱟᱹᱢᱤ ᱠᱤᱱ ᱪᱟᱞᱟᱣ ᱞᱮᱱᱟ᱾ ᱠᱚᱞ ᱠᱚᱠᱚ ᱵᱳᱨᱤᱝ-ᱟ᱾
ᱟᱪᱪᱷᱟ ᱟᱪᱪᱷᱟ ᱵᱳᱨᱤᱝ ᱠᱟᱹᱢᱤ ᱢᱟᱱᱮ ᱚᱱᱟ ᱢᱟ ᱢᱤᱫ ᱡᱟᱭᱜᱟ ᱨᱮᱢᱟ ᱵᱟᱝ ᱛᱟᱦᱮᱸᱱ ᱦᱩᱭᱩᱜ ᱮᱥᱠᱟᱢ ᱢᱚᱛᱞᱚᱵ᱾ ᱦᱟᱸᱰᱮ ᱱᱟᱰᱮ ᱠᱚ ᱤᱫᱤ ᱢᱮᱭᱟ ᱚᱱᱠᱟ ᱡᱟᱹᱱᱤᱡ ᱥᱮ ᱵᱟᱝ?
ᱦᱮᱸ
ᱟᱪᱪᱷᱟ ᱟᱨ ᱮᱥᱮ ᱚᱱᱮ ᱠᱮᱨᱮᱞ ᱠᱚᱫᱚ ᱵᱟᱠᱚ ᱪᱟᱞᱟᱣ ᱵᱟᱲᱟᱜ-ᱟ?
ᱪᱟᱞᱟᱣ ᱠᱟᱱᱟᱭ ᱢᱤᱫᱴᱮᱱ ᱵᱟᱹᱵᱩ ᱜᱮ ᱯᱷᱳᱱ ᱞᱟᱜ ᱟᱭ ᱞᱟᱹᱭ ᱫᱟᱭ ᱪᱟᱹᱫ ᱫᱚᱢᱮ ᱥᱤᱸᱛᱩᱝ ᱚᱱᱛᱮ ᱫᱚ ᱳᱭᱮᱫᱟᱨ ᱠᱚ ᱟᱞᱟᱫᱟ ᱜᱮᱭᱟ ᱞᱟᱹᱭ ᱫᱟᱭ᱾
ᱦᱮᱸ ᱦᱮᱸ ᱦᱮᱸ ᱮᱠᱟᱞ ᱚᱱᱛᱮ ᱫᱚ ᱡᱟᱹᱥᱛᱤ ᱥᱤᱸᱛᱩᱝ ᱜᱮᱭᱟᱭ ᱤᱧ ᱦᱚᱧ ᱵᱟᱲᱟᱭᱟ ᱟᱨ ᱨᱮᱭᱟᱲ ᱫᱚ ᱟᱹᱰᱤ ᱠᱚᱢ ᱢᱚᱛᱞᱚᱵ ᱟᱨ ᱜᱚᱴ ᱜᱚᱴᱟ ᱵᱚᱪᱷᱚᱨ ᱜᱮ ᱞᱟᱜᱽᱵᱷᱟᱜᱽ ᱞᱟᱜᱽᱵᱷᱟᱜᱽ ᱥᱮᱢ ᱥᱮ ᱢᱤᱫ ᱜᱮ ᱟᱹᱭᱠᱟᱹᱜ-ᱟ ᱚᱱᱛᱮ ᱫᱚ᱾
ᱦᱮᱸ
ᱦᱩᱸ ᱚᱱᱟ ᱠᱞᱟᱭᱢᱮᱴ ᱠᱷᱟᱹᱛᱤᱨ ᱛᱮ ᱚᱱᱛᱮᱱ ᱠᱚ ᱦᱚᱲᱟᱜ ᱛᱷᱚᱲᱟ ᱨᱚᱝ ᱠᱚᱦᱚᱸ ᱛᱷᱚᱲᱟ ᱤᱭᱟᱹ ᱧᱚᱜ ᱜᱮᱭᱟ᱾ ᱢᱚᱛᱞᱚᱵ ᱦᱮᱸᱫᱮᱢ ᱢᱮᱱ ᱫᱟᱲᱮᱭᱟᱜ-ᱟ᱾
ᱦᱮᱸ ᱡᱚᱠᱷᱚᱱ ᱡᱚᱠᱷᱚᱱᱮ ᱦᱮᱡ ᱞᱮᱱᱟᱭ ᱩᱨᱩᱢ ᱜᱮ ᱵᱟᱭ ᱩᱨᱩᱢᱚᱜ ᱠᱟᱱᱟᱭ᱾
ᱪᱤᱠᱟ ᱢᱚᱛᱞᱚᱵ ᱤᱭᱟᱹ ᱪᱤᱠᱟ ᱦᱮᱸᱫᱮ ᱧᱚᱜ ᱞᱮᱱᱟᱭ ᱥᱮ?
ᱦᱮᱸ ᱦᱮᱸᱫᱮ ᱦᱮᱡ ᱠᱟᱱᱟᱭ ᱮᱢᱱᱤ ᱦᱚᱲ ᱫᱚᱢ ᱦᱮᱸᱫᱮ ᱜᱮᱭᱟ ᱟᱨᱦᱚᱸ ᱡᱩᱫᱤᱢ ᱦᱮᱸᱫᱮ ᱠᱚᱣᱟ ᱪᱮᱫᱠᱟ ᱮᱠᱴᱟᱢ ᱦᱮᱸ
ᱦᱮᱸ ᱚᱱᱮ ᱚᱱᱟ ᱤᱭᱟᱹ ᱨᱮᱱᱟᱜ ᱠᱟᱱ ᱜᱮᱭᱟ ᱱᱤᱛᱳᱜ
ᱦᱩᱸ
ᱠᱞᱟᱭᱢᱮᱴ ᱦᱤᱥᱟᱹᱵᱽ ᱛᱮᱜᱮ ᱛᱚᱝ ᱨᱚᱝ ᱠᱚᱦᱚᱸ ᱵᱚᱫᱚᱞᱚᱜ-ᱟ᱾
ᱦᱮᱸ
ᱟᱫᱚ ᱟᱫᱚᱢ ᱠᱚᱫᱚ ᱟᱫᱚᱢ ᱠᱩ ᱦᱚᱲᱟᱜ ᱦᱩᱫᱤᱥ ᱫᱚ ᱛᱟᱦᱮᱸᱱᱟ ᱵᱚᱞᱮ ᱵᱟᱭ ᱰᱟᱹᱵᱨᱟᱹᱜ ᱠᱟᱱᱟ ᱥᱮ ᱪᱤᱠᱟᱹᱜ ᱚᱱᱟ ᱠᱷᱟᱹᱛᱤᱨ ᱛᱮ ᱦᱮᱸᱫᱮ ᱠᱟᱱᱟ, ᱟᱫᱚ ᱚᱱᱟ ᱠᱷᱟᱹᱛᱤᱨ ᱛᱮ ᱩᱪᱼᱱᱤᱡ ᱦᱚᱸᱠᱚ ᱠᱚᱨᱟᱣᱟ ᱟᱫᱚ ᱱᱚᱣᱟ ᱫᱚ ᱵᱟᱝ ᱴᱷᱤᱠᱚᱜ ᱠᱟᱱᱟ, ᱱᱚᱣᱟ ᱦᱮᱸᱫᱮ ᱟᱢ ᱥᱮ ᱱᱚᱣᱟ ᱥᱠᱤᱱ ᱠᱟᱞᱟᱨ ᱫᱚ ᱱᱚᱣᱟ ᱠᱞᱟᱭᱢᱮᱴ ᱦᱤᱥᱟᱹᱵᱽ ᱛᱮᱜᱮ ᱪᱮᱫ ᱞᱮᱠᱟ ᱥᱤᱸᱛᱩᱝ ᱨᱮᱢ ᱛᱟᱦᱮᱸᱱᱟ ᱥᱮ ᱪᱮᱫ ᱞᱮᱠᱟ ᱚᱱᱟ ᱦᱤᱥᱟᱹᱵᱽ ᱛᱮᱜᱤ